ᱡᱚᱦᱟᱨ ᱜᱮ ᱜᱚᱢᱠᱮ ᱾ᱦᱮᱸ ᱨᱚᱲ ᱟᱸᱡᱚᱢᱚᱜ ᱛᱞᱤᱧ ᱟᱹᱞᱤᱧᱟᱜ?
ᱦᱮᱸ ᱜᱚᱝᱠᱮ ᱟᱡᱚᱢᱚᱜ ᱠᱟᱱᱟ ᱾
ᱛᱟᱦᱚᱞᱮ ᱥᱮ ᱠᱚ ᱢᱮᱛᱟᱜ-ᱟ ᱡᱟᱦᱟ ᱢᱤᱫᱴᱟᱝ ᱡᱟᱦᱟᱱᱟᱜ ᱴᱚᱯᱤᱠ ᱞᱟᱹᱭ ᱛᱟᱵᱚᱱ ᱵᱤᱱ ᱥᱮ ᱚᱱᱟ ᱵᱟᱨᱮᱛᱮ ᱟᱞᱳᱪᱚᱱᱟ ᱦᱩᱭ ᱞᱮᱱ ᱜᱮ ᱾
ᱜᱚᱝᱠᱮ ᱱᱚᱜᱚᱭ ᱡᱮ ᱟᱨ ᱟᱞᱤᱧ ᱱᱚᱣᱟ ᱴᱚᱯᱤᱠ ᱤᱫᱤ ᱠᱟᱛᱮᱜ ᱞᱤᱧ ᱟᱞᱳᱪᱚᱱᱟᱭᱟ ᱡᱮ ᱟᱵᱚ ᱟᱹᱛᱩ ᱫᱤᱥᱚᱢ ᱟᱨ ᱵᱟᱡᱟᱨ ᱫᱤᱥᱚᱢ ᱢᱚᱫᱽᱫ ᱨᱮ ᱯᱷᱟᱲᱟᱠ ᱠᱚ ᱪᱮᱫ ᱠᱚ ᱢᱮᱱᱟᱜᱼᱟ? ᱟᱨ ᱱᱮ ᱵᱟᱡᱟᱨ ᱫᱤᱥᱚᱢ ᱨᱮ ᱛᱟᱦᱮᱸᱞᱮᱱᱠᱷᱟᱱ ᱥᱩᱵᱤᱛᱟ ᱟᱨ ᱚᱥᱩᱵᱤᱛᱟ ᱟᱨ ᱟᱹᱛᱩᱳ ᱫᱤᱥᱚᱢ ᱨᱮ ᱛᱟᱦᱮᱸᱞᱮᱱᱠᱷᱟᱱ ᱥᱩᱵᱤᱛᱟ ᱟ ᱛᱤᱱᱟᱹᱜ ᱠᱚ ᱧᱟᱢᱚᱜᱼᱟ ᱟᱨ ᱚᱥᱩᱵᱤᱫᱷᱟ ᱛᱤᱱᱟᱹᱜ ᱧᱟᱢᱚᱜᱼᱟ? ᱟᱨ ᱥᱟᱶᱛᱮ ᱵᱟᱡᱟᱨ ᱫᱤᱥᱚᱢᱨᱮ ᱡᱟᱦᱟᱸᱭ ᱜᱤᱫᱽᱨᱟᱹ ᱯᱟᱲᱦᱟᱜ ᱩᱱᱤᱭᱟᱜ ᱥᱮᱪᱮᱫ ᱟᱨ ᱢᱟᱱᱮ ᱥᱮᱪᱮᱫ ᱞᱟᱠᱪᱟᱨ ᱠᱚ ᱚᱠᱟ ᱞᱮᱠᱟ ᱦᱳᱭᱳᱜᱼᱟ? ᱟ ᱟᱹᱛᱩ ᱫᱤᱥᱚᱢ ᱨᱮ ᱡᱟᱦᱟᱸᱭ ᱜᱤᱫᱽᱨᱟᱹᱦᱳᱭᱳᱜᱼᱟ ᱩᱱᱤᱭᱟᱜ ᱥᱮᱪᱮᱫ ᱚᱠᱟ ᱞᱮᱠᱟ ᱦᱩᱭᱩᱜᱼᱟ ᱞᱟᱭ ᱞᱟᱠᱪᱟᱨ ᱠᱚ ᱤᱫᱤ ᱛᱟᱦᱮ ᱠᱟᱱᱟᱭ ᱵᱟᱰᱟᱭ ᱧᱟᱢᱟᱭ ᱾ ᱚᱱᱟ ᱠᱚ ᱤᱫᱤ ᱠᱟᱛᱮ ᱨᱚᱯᱚᱲ ᱞᱮᱱᱠᱷᱟᱱ ᱚᱠᱟ ᱞᱮᱠᱟ ᱦᱩᱭᱩᱜᱼᱟ?
ᱦᱮᱸ ᱟᱹᱰᱤ ᱱᱟᱯᱟᱭ ᱜᱮ ᱦᱩᱭᱩᱜ-ᱟ ᱛᱚ ᱢᱟᱱᱮ ᱟᱹᱰᱤ ᱵᱷᱟᱜᱤ ᱴᱚᱯᱤᱠ ᱜᱮᱵᱮᱱ ᱞᱟᱹᱭ ᱟᱠᱟᱫᱟ ᱾
ᱟᱪᱪᱷᱟ
ᱜᱚᱝᱠᱮ ᱛᱟᱦᱚᱞᱮ ᱟᱞᱤᱧ ᱵᱟᱡᱟᱨ ᱫᱤᱥᱚᱢ ᱤᱫᱤ ᱠᱟᱛᱮᱜ ᱟᱨ ᱪᱮᱫ ᱞᱤᱝ ᱞᱟᱹᱭ ᱫᱟᱲᱮᱭᱟᱜ ᱟᱨᱠᱤ ᱾
ᱦᱮᱸ ᱠᱟᱹᱴᱤᱡ ᱞᱟᱹᱭ ᱵᱤᱱ ᱾
ᱜᱚᱝᱠᱮ ᱵᱟᱡᱟᱨ ᱫᱤᱥᱚᱢ ᱫᱚ ᱱᱚᱝᱠᱟᱱ ᱟᱜ ᱠᱟᱱᱟ ᱪᱮᱫ ᱡᱟᱦᱟᱸ ᱥᱮᱱ ᱫᱚ ᱟᱵᱮᱱ ᱛᱟᱦᱮᱸ, ᱛᱮ ᱱᱚᱝᱠᱟ ᱵᱷᱟᱵᱽ ᱦᱤᱡᱩᱜᱼᱟ ᱡᱮ ᱥᱟᱨᱟ ᱜᱷᱟᱹᱲᱤᱡ ᱜᱮ ᱜᱟᱹᱰᱤ ᱨᱮᱱᱟᱜ ᱟᱣᱟᱡᱽ ᱵᱮᱱ ᱟᱸᱡᱚᱢᱟ ᱥᱟᱶᱛᱮ ᱠᱚᱞᱠᱟᱨᱠᱷᱟᱱᱟ ᱨᱮᱱᱟᱜ ᱡᱟᱦᱟᱸ ᱥᱟᱺᱰᱮ ᱚᱱᱟ ᱠᱚ ᱟᱸᱡᱚᱢ ᱧᱟᱢᱚᱜᱼᱟ ᱾ ᱢᱤᱫᱴᱮᱱ ᱚᱸᱰᱮ ᱫᱚ ᱱᱟᱯᱟᱭ ᱞᱟᱭᱚᱝ ᱵᱟᱝ ᱧᱟᱢᱚᱜᱼᱟ ᱥᱟᱶᱛᱮ ᱢᱟᱱᱮ ᱟᱛᱩ, ᱟᱹᱛᱩᱳ ᱫᱤᱥᱚᱢ ᱠᱚ ᱠᱷᱚᱱ ᱡᱟᱦᱟᱸᱭ ᱵᱟᱡᱟᱨ ᱫᱤᱥᱚᱢ ᱫᱚ ᱱᱚᱣᱟ ᱠᱷᱟᱹᱛᱤᱨ ᱠᱚ ᱪᱟᱞᱟᱜ ᱠᱟᱱᱟ ᱠᱚ ᱦᱚᱲ ᱠᱚ ᱫᱚ, ᱡᱮᱦᱮᱛᱩ ᱠᱚ ᱢᱟᱱᱮ ᱵᱟᱡᱟᱨ ᱫᱤᱥᱚᱢ ᱫᱚ ᱤᱥᱠᱩᱞ ᱠᱚ ᱤᱥᱠᱩᱞ ᱠᱚᱞᱮᱡᱽ ᱦᱚᱥᱯᱤᱴᱟᱞ ᱠᱚ ᱚᱱᱟ ᱠᱚ ᱟᱹᱰᱤ ᱡᱟᱹᱥᱛᱤ ᱢᱟᱱᱮ ᱢᱮᱱᱟᱜ ᱠᱷᱟᱹᱛᱤᱨ ᱛᱮ ᱵᱟᱡᱟᱨ ᱛᱮ ᱚᱱᱟ ᱠᱷᱟᱹᱛᱤᱨ ᱛᱮ ᱾ ᱵᱟᱡᱟᱨ ᱫᱤᱥᱚᱢ ᱠᱚ ᱪᱟᱞᱟᱜ ᱠᱟᱱᱟ ᱟᱨ ᱤᱱᱟᱹ ᱪᱷᱟᱲᱟ ᱟᱨ ᱡᱟᱦᱟᱸᱭ ᱵᱟᱡᱟᱨ ᱫᱤᱥᱚᱢ ᱨᱮ ᱜᱤᱫᱽᱨᱟᱹᱭ ᱡᱟᱱᱟᱢᱚᱜ ᱠᱟᱱᱟ ᱩᱱᱤ ᱫᱚ ᱪᱮᱫ ᱮᱴᱟᱜ ᱯᱟᱹᱨᱥᱤ ᱛᱮ ᱨᱚᱲ ᱠᱚ ᱥᱮᱬᱟᱣᱟᱭ ᱠᱟᱱᱟ ᱟᱭᱩ ᱟᱲᱟᱝ ᱛᱮᱫᱚ ᱵᱟᱝ ᱠᱟᱛᱮᱜ, ᱮᱴᱟᱜ ᱯᱟᱹᱨᱥᱤ ᱛᱮᱜᱮ ᱞᱚᱞ ᱠᱚ ᱥᱮᱬᱟ ᱟᱭ ᱠᱟᱱᱟ ᱾
ᱦᱮᱸ᱾
ᱦᱮᱸ ᱥᱟᱶᱞᱮ ᱦᱮᱸ ᱛᱟᱦᱚᱞᱮ ᱪᱮᱜ ᱩᱱᱤ ᱡᱚᱠᱷᱚᱱ ᱟᱛᱳ ᱫᱤᱥᱚᱢᱮ ᱦᱤᱡᱩᱜ ᱠᱟᱱᱟ ᱟᱠᱚᱣᱟᱜ, ᱢᱟᱱᱮ ᱞᱟᱭ-ᱞᱟᱠᱪᱟᱨ ᱠᱚᱦᱚᱸ ᱵᱟᱭ ᱥᱟᱵ ᱧᱟᱢ ᱫᱟᱲᱮᱭᱟᱜ ᱠᱟᱱᱟ ᱥᱟᱶᱛᱮ ᱟᱭᱩ ᱟᱲᱟᱝ ᱠᱚᱦᱚᱸ ᱵᱟᱭ ᱧᱟᱢ ᱵᱟᱭ ᱥᱟᱵ ᱫᱟᱲᱮᱭᱟᱜ ᱠᱟᱱᱟ ᱟᱨ, ᱱᱤᱡᱮᱨᱟᱜ ᱡᱟᱦᱟᱸ ᱞᱚᱲ ᱠᱚ ᱡᱷᱮᱱᱟ ᱡᱟᱦᱟᱸ ᱫᱚ ᱟᱭᱳ ᱟᱲᱟᱝ ᱛᱮ ᱨᱚᱲ ᱚᱱᱟ ᱠᱚᱦᱚᱸ ᱵᱟᱭ ᱵᱟᱰᱟᱭ ᱧᱟᱢ ᱫᱟᱲᱮᱭᱟᱜ ᱠᱟᱱᱟ᱾ ᱛᱟᱦᱚᱞᱮ ᱢᱤᱫ ᱦᱤᱥᱟᱹᱵ ᱛᱮ ᱚᱥᱩᱵᱤᱫᱟ ᱫᱚ ᱱᱚᱣᱟ ᱦᱩᱭᱩᱜ ᱠᱟᱱ ᱛᱟᱭᱟ ᱡᱮ ᱟᱭᱩ ᱟᱲᱟᱝ ᱠᱚ ᱩᱱᱤ ᱵᱟᱭ ᱞᱚᱲ ᱫᱟᱲᱮᱭᱟᱜ ᱠᱟᱱᱟ᱾ ᱥᱟᱶᱛᱮ ᱟᱭᱟᱜ ᱞᱟᱭ-ᱞᱟᱠᱪᱟᱨ ᱠᱚ ᱩᱱᱤ ᱵᱟᱝ ᱮ, ᱥᱟᱵ ᱫᱟᱲᱮᱣ ᱠᱚ ᱢᱟᱱᱮ ᱵᱟᱝ ᱮ ᱥᱟᱵ ᱫᱚᱦᱚ ᱫᱟᱲᱮᱭᱟᱜ ᱠᱟᱱᱟ ᱪᱮᱫ ᱢᱟᱱᱮ ᱵᱟᱭ ᱥᱮᱬᱟ ᱫᱟᱲᱮᱭᱟᱜ ᱠᱟᱱᱟ᱾ ᱟᱪᱪᱷᱟ ᱦᱳᱭ,
ᱦᱟ ᱟᱹᱰᱤ ᱢᱟᱱᱮ ᱱᱟᱯᱟᱭ ᱜᱮᱵᱤᱱ ᱞᱟᱹᱭ ᱠᱮᱫᱟ ᱛᱟᱯᱚᱨᱮ ᱟᱛᱳ ᱚᱲᱟᱜ ᱨᱮ ᱛᱟᱦᱮᱸ ᱞᱮᱠᱟᱱ ᱢᱤᱫᱴᱟᱝ ᱡᱟᱦᱟᱸ ᱢᱤᱫᱴᱟᱝ ᱯᱚᱨᱤᱵᱮᱥ, ᱚᱱᱟ ᱫᱟᱨᱮ ᱯᱟᱞᱟ ᱛᱟᱨᱯᱚᱨᱮ ᱜᱟᱰᱟ ᱠᱚ ᱡᱩᱫᱤ ᱢᱤᱫᱴᱟᱝ ᱥᱩᱥᱛᱷᱚ ᱢᱤᱫᱴᱟᱝ ᱯᱚᱨᱤᱵᱮᱥ ᱵᱮᱱ ᱧᱟᱢᱟ᱾ ᱢᱤᱫᱴᱟᱝ ᱥᱟᱸᱦᱮᱫ ᱢᱟᱱᱮ ᱚᱠᱥᱤᱡᱮᱱ ᱠᱚ ᱵᱷᱟᱜᱮ ᱵᱤᱱ ᱧᱟᱢᱟ ᱠᱤᱱᱛᱩ ᱚᱱᱟ ᱵᱟᱡᱟᱨ ᱨᱮᱫᱚ ᱢᱟᱱᱮ ᱥᱚᱵ ᱥᱚᱢᱚᱭ ᱜᱟᱹᱲᱤ ᱪᱟᱞᱟᱜ ᱠᱟᱱᱟ ᱠᱚᱞᱟᱨᱠᱷᱟᱱᱟ ᱢᱮᱱᱟᱜᱼᱟ ᱚᱱᱱᱟ ᱫᱷᱩᱣᱟᱹ ᱛᱮ ᱯᱮᱨᱮᱡ ᱛᱟᱦᱮᱱᱟ ᱛᱟᱦᱚᱞᱮ ᱟᱵᱤᱱ ᱥᱚᱴᱷᱤᱠ ᱵᱷᱟᱜᱮ, ᱚᱠᱥᱤᱡᱮᱱ ᱚᱱᱠᱟᱱᱟᱜ ᱡᱤᱱᱤᱥ ᱠᱚᱦᱚᱸ ᱵᱟᱹᱵᱤᱱ ᱧᱟᱢᱟ ᱛᱚ ᱟᱨ ᱵᱟᱡᱟᱨ ᱨᱮᱦᱚ ᱛᱚ ᱥᱩᱵᱤᱫᱷᱟ ᱢᱮᱱᱟᱜᱼᱟ ᱡᱟᱦᱟᱸ ᱦᱟᱸᱥᱯᱟᱛᱟᱞ ᱠᱚ ᱢᱮᱱᱟᱜᱼᱟ᱾ ᱚᱸᱵᱮ ᱜᱮ ᱥᱳᱨ, ᱜᱮ ᱦᱩᱭᱩᱜᱼᱟ ᱡᱟᱦᱟᱸ ᱠᱚᱵᱤᱱ ᱞᱟᱹᱭ ᱠᱮᱫᱟ ᱚᱞᱚᱜ ᱯᱟᱲᱦᱟᱜ ᱞᱟᱹᱜᱤᱫ ᱢᱟᱱᱮ ᱤᱥᱠᱩᱞ ᱠᱚᱞᱮᱡᱽ ᱠᱚ ᱟᱹᱰᱤ ᱜᱮ, ᱢᱟᱱᱮ ᱱᱟᱯᱟᱭᱚᱜᱼᱟ ᱛᱟᱦᱚᱞᱮ ᱚᱱᱟ ᱦᱚᱸ ᱴᱷᱤᱠ ᱜᱮᱭᱟ᱾ ᱛᱚ ᱟᱹᱞᱤᱧ ᱢᱚᱱᱮ ᱵᱟᱡᱟᱨ ᱥᱚᱦᱚᱨ ᱪᱟᱞᱟᱣ ᱠᱟᱛᱮᱜ ᱢᱟᱱᱮ ᱮᱠᱟᱞ ᱜᱮ ᱟᱛᱳ ᱚᱲᱟᱜ ᱨᱮᱱᱟᱜ ᱫᱚ ᱦᱤᱲᱤᱧ ᱫᱚ ᱩᱪᱤᱫ ᱫᱚ ᱵᱟᱝ ᱠᱟᱱᱟ᱾
ᱛᱚ ᱟᱹᱰᱤ ᱦᱚᱲᱜᱮ ᱥᱟᱱᱛᱟᱲ ᱵᱤᱥᱮᱥ ᱠᱚᱨᱮ ᱟᱵᱚ ᱥᱟᱱᱛᱟᱲ ᱦᱚᱲᱵᱚᱱ ᱧᱮᱜᱮ ᱡᱟᱦᱟᱸᱭ ᱦᱚᱲ ᱛᱚ ᱠᱟᱹᱴᱤᱡ ᱪᱟᱹᱠᱨᱤᱴᱟᱹᱠᱨᱤ ᱵᱚᱱ ᱧᱟᱢ ᱠᱮᱫᱟ ᱦᱚᱛᱚ ᱵᱟᱡᱟᱨ ᱥᱚᱦᱚᱨ ᱵᱚᱱ ᱪᱟᱞᱟᱣᱱᱟ᱾ ᱛᱚ ᱚᱸᱰᱮ ᱫᱮᱠᱳ ᱥᱟᱶ ᱢᱮᱥᱟᱢᱤᱥᱤ ᱠᱟᱛᱮᱫ, ᱢᱟᱱᱮ ᱩᱱᱠᱩᱣᱟᱜ ᱡᱤᱱᱤᱥ ᱠᱚᱜᱮ ᱵᱮᱥᱤ ᱵᱚᱱ ᱟᱯᱱᱟᱨ ᱮᱫᱟ ᱟᱛᱳ ᱫᱤᱥᱚᱢ ᱨᱮᱱᱟᱜ ᱡᱟᱦᱟᱸ ᱟᱵᱚᱣᱟᱜ ᱞᱟᱭᱼᱞᱟᱠᱪᱟᱨ ᱚᱱᱟ ᱠᱚᱦᱚᱸ ᱢᱟᱱᱮ ᱵᱚᱱ ᱦᱤᱲᱤᱧ ᱤᱫᱤ ᱪᱟ ᱢᱟᱱᱮ ᱠᱤᱪᱷᱩ ᱠᱤᱪᱷᱩ ᱫᱤᱱ ᱞᱟᱦᱟᱨᱮ ᱢᱟᱱᱮ ᱢᱤᱫᱴᱟᱝ ᱴᱨᱮᱱ ᱨᱮ, ᱛᱟᱦᱚᱞᱮ ᱧᱮᱞᱚᱜ ᱠᱟᱱᱟ ᱱᱤᱝᱠᱟᱹ ᱧᱮᱞ ᱵᱟᱲᱟ ᱦᱳᱭ ᱠᱟᱱᱟ᱾ ᱦᱚᱭᱛᱚ ᱟᱹᱵᱤᱱ ᱥᱟᱱᱛᱟᱲ ᱠᱟᱱᱟ ᱵᱤᱱ ᱩᱱᱤ ᱦᱚᱸ ᱥᱟᱱᱛᱟᱲ ᱠᱟᱱᱟᱭ ᱩᱱᱤ ᱦᱚᱭᱛᱚ ᱵᱟᱡᱟᱨ ᱨᱮ ᱛᱟᱦᱮᱱᱟᱭ ᱵᱷᱟᱜᱮ ᱡᱟᱭᱜᱟ ᱨᱮ ᱪᱟᱹᱠᱨᱤᱴᱟᱹᱠᱨᱤ ᱟᱭ ᱩᱱᱤ ᱦᱚᱸᱛᱚ ᱥᱟᱱᱛᱟᱲᱤ ᱛᱮᱵᱤᱱ ᱨᱚᱲ ᱟᱫᱮᱭᱟ ᱠᱤᱱᱛᱩ ᱚᱱᱠᱟ ᱧᱮᱞ ᱦᱩᱭ ᱠᱟᱱᱟ ᱩᱱᱤ ᱟᱫᱚ ᱥᱟᱱᱛᱟᱲᱤ ᱛᱮ ᱵᱟᱝ ᱨᱚᱲ ᱠᱟᱛᱮᱜ ᱛᱟᱵᱤᱱ ᱫᱮᱠᱳ ᱨᱮ ᱨᱚᱲ ᱟᱵᱤᱱᱟᱭ᱾ ᱦᱤᱱᱫᱤ ᱛᱮ ᱨᱚᱲᱟᱜ ᱵᱮᱱᱟ ᱚᱱᱠᱟ ᱢᱤᱫᱴᱟᱝ ᱢᱤᱫ ᱵᱟᱨ ᱫᱷᱟ ᱧᱟᱢ ᱦᱳᱭ ᱠᱟᱱᱟ ᱛᱚ ᱟᱹᱞᱤᱧ ᱢᱚᱱᱮᱭᱟ ᱢᱟᱱᱮ ᱟᱢ ᱫᱮ, ᱠᱳ ᱛᱮ ᱨᱚᱲ ᱞᱮᱠᱷᱟᱱ ᱟᱵᱤᱱ ᱠᱤᱱᱛᱩ ᱠᱚᱱᱱᱳ ᱫᱤᱱ ᱟᱵᱤᱱ ᱫᱚ ᱫᱤᱠᱩ ᱫᱚ ᱵᱟᱵᱤᱱ ᱦᱩᱭ ᱫᱟᱲᱮᱭᱟᱜᱼᱟ᱾ ᱟᱹᱵᱤᱱᱟᱜ ᱢᱟᱱᱮ, ᱥᱟᱱᱛᱟᱲᱤ ᱟᱵᱤᱱᱟᱜ ᱱᱤᱡᱮᱨᱟᱜ ᱵᱷᱟᱥᱟ ᱛᱮ ᱨᱚᱲ ᱛᱮᱵᱤᱱ ᱞᱟᱡᱟᱜ ᱠᱟᱱᱟ ᱛᱚ ᱩᱱ ᱚᱱᱠᱟᱱᱟᱜ ᱫᱚ ᱴᱷᱤᱠ ᱫᱚ ᱵᱟᱝ ᱠᱟᱱᱟ ᱩᱱᱟᱹᱜ ᱯᱚᱨᱤᱵᱚᱨᱛᱚᱱ ᱦᱚᱸ ᱵᱟᱝ ᱠᱟᱱᱟ ᱢᱟᱱᱮ ᱵᱟᱝ ᱫᱚᱨᱠᱟᱨ, ᱢᱟᱱᱮ ᱱᱤᱡᱮᱨᱟᱜ ᱞᱟᱭᱼᱞᱟᱠᱪᱟᱨ ᱫᱚ ᱫᱚᱦᱚ ᱮᱠᱟᱞᱮ ᱞᱟᱹᱠᱛᱤ ᱠᱟᱱᱟ ᱦᱚᱭᱛᱳ ᱵᱟᱭᱨᱮ ᱡᱟᱦᱟᱸ ᱨᱮᱵᱤᱱ ᱪᱟᱞᱟᱣᱱᱟ᱾ ᱵᱟᱦᱨᱮ ᱫᱤᱥᱚᱢ ᱠᱚᱨᱮ ᱵᱤᱱ ᱪᱟᱞᱟᱜᱼᱟ ᱚᱸᱰᱮ ᱡᱩᱤ ᱵᱟᱨᱮ ᱫᱤᱥᱚᱢ ᱠᱚᱨᱮ ᱵᱤᱱ ᱪᱟᱞᱟᱣᱱᱟ ᱚᱸᱰᱮ ᱡᱩᱫᱤ ᱥᱟᱱᱛᱟᱲ ᱟᱵᱚᱨ ᱨᱮᱱ ᱡᱟᱦᱟᱸᱭ ᱠᱚ ᱛᱟᱦᱮᱱᱟ ᱛᱟᱦᱚᱞᱮ ᱩᱱᱠᱩ ᱥᱟᱶ ᱯᱚᱨᱤᱪᱚᱭ ᱞᱟᱹᱜᱤᱫ ᱢᱤᱫᱴᱟᱝ ᱢᱚᱱᱮ ᱨᱮᱜᱮ ᱢᱮᱫ ᱴᱟᱝ ᱟᱹᱰᱤ ᱨᱟᱹᱥᱠᱟᱹ ᱦᱤᱡᱩᱜᱼᱟ ᱡᱮ ᱱᱩᱠᱩ ᱫᱚ ᱟᱵᱚᱨᱚᱱ ᱠᱟᱱ ᱜᱮᱭᱟ ᱠᱚ, ᱟᱨ ᱚᱱᱠᱟ ᱡᱩᱫᱤ ᱪᱟᱞᱟᱣ ᱠᱟᱫᱟ ᱵᱤᱱ ᱦᱤᱱᱫᱤ ᱵᱟᱝᱞᱟ ᱛᱮᱵᱤᱱ ᱨᱚᱲᱟ ᱢᱟᱱᱮ, ᱵᱩᱡ ᱵᱟᱲᱟᱭ ᱠᱟᱛᱮᱜ ᱨᱮᱦᱚᱸ ᱛᱟᱦᱚᱞᱮ ᱚᱜᱱᱟ ᱡᱤᱱᱤᱥ ᱠᱚ ᱟᱹᱰᱤ ᱠᱷᱟᱨᱟᱯ ᱜᱮ ᱦᱳᱭᱳᱜ ᱜᱮᱭᱟ᱾ ᱛᱟᱯᱚᱨᱮ ᱟᱵᱤᱱ ᱡᱟᱦᱟᱸ ᱵᱮᱤᱱ ᱞᱟᱹᱭ ᱠᱮᱫᱟ ᱢᱟᱱᱮ ᱵᱟᱡᱟᱨ ᱨᱮᱫᱚ ᱟᱹᱰᱤᱜᱮ ᱥᱩᱵᱤᱫᱷᱟ ᱦᱚᱸᱥ ᱯᱤᱛᱟᱞ ᱠᱚᱨᱮᱱᱟᱜ ᱟᱨ ᱟᱛᱳ ᱚᱲᱟᱜ ᱫᱚ ᱚᱱᱟᱜᱮ ᱟᱹᱰᱤ ᱚᱥᱩᱵᱤᱫᱟ ᱦᱳᱭᱳᱜ ᱜᱮᱭᱟ᱾ ᱟᱹᱰᱤ ᱟᱛᱳ ᱨᱮ ᱧᱮᱞᱚᱜ ᱜᱮᱭᱟ ᱨᱟᱥᱛᱟ ᱠᱚ ᱥᱮᱨᱚᱠᱚᱢ ᱫᱚ ᱵᱟᱝ ᱵᱷᱟᱜᱮᱭᱟ ᱢᱟᱱᱮ ᱜᱟᱹᱲᱤ ᱠᱚ ᱴᱷᱤᱠ ᱢᱚᱛᱚ ᱵᱟᱝ ᱵᱚᱞᱚᱱ ᱜᱮᱭᱟ᱾ ᱠᱳᱱᱳ ᱮᱢᱟᱨᱡᱮᱱᱥᱤ ᱯᱟᱲᱟᱣᱱᱟ ᱦᱚᱭᱛᱳ ᱡᱟᱦᱟᱱᱟᱜ ᱨᱩᱜᱤ ᱠᱚ ᱤᱫᱤ ᱠᱷᱟᱹᱛᱤᱨ ᱛᱮ, ᱛᱟᱦᱚᱞᱮ ᱚᱱᱟ ᱥᱚᱢᱚᱭ ᱟᱹᱰᱤ ᱜᱮ ᱮᱴᱠᱮᱴᱚᱬᱮ ᱦᱳᱭᱳᱜ ᱜᱮᱭᱟ ᱟᱨ ᱵᱚᱲᱚ ᱦᱟᱸᱥᱯᱟ ᱦᱟᱸᱥᱯᱟᱛᱟᱞ ᱠᱚᱦᱚᱸ ᱥᱩᱨ ᱥᱟᱹᱤᱧ ᱥᱩᱨ ᱠᱚᱨᱮ ᱵᱟᱝ ᱛᱟᱸᱦᱮᱱ ᱜᱮᱭᱟ᱾ ᱟᱹᱰᱤ ᱥᱟᱹᱜᱤᱧ ᱨᱮ ᱛᱟᱸᱦᱮᱱ ᱜᱮᱭᱟ ᱚᱱᱟ ᱠᱚᱨᱮ ᱟᱹᱰᱤ ᱜᱮ ᱚᱥᱩᱵᱤ, ᱚᱥᱩᱵᱤᱫᱟ ᱦᱩᱭᱩᱜ ᱜᱮᱭᱟ ᱥᱮᱹᱭ ᱥᱚᱢᱚᱭ ᱨᱮ᱾ ᱡᱟᱦᱟᱸ ᱟᱛᱳ ᱚᱲᱟᱜ ᱨᱮ ᱛᱟᱦᱮᱸ ᱦᱩᱭᱩᱜ-ᱟ᱾ ᱟᱻ ᱚᱱᱱᱟ ᱠᱚ ᱵᱤᱨᱤᱟᱴ ᱚᱥᱩᱵᱤᱫᱟ ᱦᱩᱭᱩᱜ ᱜᱮᱭᱟ, ᱛᱟᱯᱚᱨ ᱟᱹᱰᱤ ᱡᱟᱭᱜᱟ ᱨᱮ ᱧᱮᱞᱚᱜ ᱠᱟᱱᱟ ᱡᱮ ᱥᱩᱨ ᱠᱚᱨᱮ ᱤᱥᱠᱩᱞ ᱵᱟᱹᱱᱩᱜ-ᱟ ᱡᱟ ᱟᱛᱳ ᱚᱲᱟᱜ ᱨᱮᱱ ᱜᱤᱫᱽᱨᱟᱹ ᱢᱮᱱᱟᱜ ᱠᱚᱣᱟ᱾ ᱛᱚ, ᱟᱹᱰᱤ ᱦᱚᱲᱜᱮ ᱥᱟᱭᱠᱮᱞ ᱟᱛᱮ ᱟᱹᱰᱤ ᱦᱚᱲᱜᱮ ᱛᱟᱲᱟᱢ ᱟᱛᱮᱫ ᱟᱹᱰᱤ ᱥᱟᱹᱟᱹᱜᱤᱧ ᱠᱚ ᱪᱟᱞᱟᱜ ᱠᱟᱱᱟ᱾ ᱛᱟᱦᱞᱮ ᱚᱱᱟ ᱚᱥᱩᱵᱤᱫᱟ ᱦᱳᱭᱳᱜ ᱜᱮᱭᱟ ᱡᱟᱦᱟᱸ ᱵᱟᱡᱟᱨ ᱨᱮ ᱛᱟᱦᱮᱸ ᱞᱮᱠᱷᱟᱱ ᱫᱚ ᱚᱱᱟ ᱚᱥᱩᱵᱤᱫᱟ ᱫᱚ ᱵᱟᱝ ᱦᱩᱭᱩᱜ ᱜᱮᱭᱟ᱾
ᱦᱳᱭ ᱦᱳᱭ ᱮᱠᱵᱟᱨᱮ᱾
ᱟᱨ ᱠᱤᱪᱷᱩ ᱡᱩᱫᱤ ᱵᱮᱱ ᱞᱟᱹᱭ ᱠᱮᱭᱟ ᱱᱤᱭᱟᱹ ᱵᱮᱯᱟᱨ᱾
ᱦᱳᱭ ᱜᱚᱝᱠᱮ ᱱᱚᱜ-ᱚᱭ ᱡᱮ ᱟᱨ ᱪᱮᱫ ᱱᱚᱣᱟᱠᱩ ᱢᱟᱱᱮ ᱡᱟᱦᱟᱸᱭ ᱫᱚ ᱵᱟᱡᱟᱨ ᱫᱤᱥᱚᱢ ᱠᱚ ᱛᱟᱸᱦᱮᱱ ᱠᱟᱱᱟ ᱪᱮ᱾ ᱪᱮᱻ ᱟᱹᱞᱤᱧ ᱞᱤᱧ ᱢᱚᱱᱮᱭᱟ ᱡᱮ ᱱᱩᱠᱩ ᱦᱚᱸ ᱡᱟᱛᱮ ᱵᱟᱡᱟᱨ ᱫᱤᱥᱚᱢ ᱨᱮ ᱛᱟᱦᱮᱸ ᱦᱚᱸ ᱵᱟᱝ ᱵᱟᱲᱤᱡ-ᱟ, ᱡᱟᱛᱮ ᱟᱠᱚᱨᱮᱱ ᱜᱤᱫᱽᱨᱟᱹ ᱡᱟᱱᱟᱢ ᱯᱟᱹᱨᱥᱤ ᱛᱮᱠᱚ ᱨᱚᱲ ᱠᱚ ᱥᱮᱬᱟᱣᱟᱠᱚᱢᱟ ᱥᱟᱶᱛᱮ ᱮᱴᱟᱜ ᱯᱟᱹᱨᱥᱤ ᱦᱚᱸ᱾ ᱢᱮᱱᱠᱷᱟᱱ ᱡᱚ ᱢᱟᱲᱟᱝ ᱛᱮᱜᱮ ᱡᱟᱱᱟᱢ ᱯᱟᱹᱨᱥᱤ ᱛᱮᱠᱚ ᱥᱮᱬᱟᱣᱟᱠᱚ ᱢᱟ᱾ ᱥᱟᱶᱛᱮ ᱟᱹᱛᱩ ᱫᱤᱥᱚᱢ ᱥᱟᱶ ᱢᱟᱱᱮ ᱩᱱᱠᱩ ᱢᱟᱱᱮ ᱞᱤᱝᱠ ᱠᱚ ᱫᱚᱦᱚᱭ ᱢᱟ ᱜᱮ ᱥᱟᱶᱛᱮ ᱡᱟᱸᱦᱟᱱᱟᱜ ᱯᱚᱨᱚᱵᱽ ᱯᱟᱹᱟᱞᱞᱤ ᱠᱚᱨᱮ ᱠᱚ ᱦᱤᱡᱩᱜ ᱢᱟ ᱥᱟᱶᱛᱮ ᱟᱠᱚᱨᱮᱱ ᱜᱤᱫᱽᱨᱟᱹ ᱦᱚᱸ᱾ ᱟᱸ, ᱟᱠᱚᱣᱟᱜ ᱞᱟᱭᱞᱟᱠᱪᱟᱨ ᱠᱚᱫᱚ ᱟᱨᱤ ᱠᱤᱪᱷᱩ ᱜᱮ ᱢᱟᱱᱮ ᱥᱮᱬᱟᱣᱟᱠᱚ ᱢᱟᱠᱚ ᱟᱨ ᱪᱮᱫ ᱵᱟᱡᱟᱨ ᱫᱤᱥᱚᱢ ᱨᱮ᱾ ᱢᱮᱛᱟᱭ ᱠᱟᱛᱮᱫ ᱨᱮᱦᱚᱸ ᱡᱚᱠᱷᱚᱱ ᱢᱟᱱᱮ ᱩᱱᱠᱩ ᱢᱤᱫᱴᱮᱱ ᱟᱵᱚ ᱫᱚ ᱱᱚᱝᱠᱟ ᱠᱟᱱ ᱛᱟᱵᱚᱱᱟ ᱟ ᱟᱹᱛᱩ ᱫᱤᱥᱚᱢ ᱨᱮ᱾ ᱥᱟᱶᱛᱮ ᱟᱵᱚᱣᱟᱜ ᱱᱚᱝ ᱠᱟ ᱞᱟᱭᱞᱟᱠᱪᱟᱨ ᱠᱟᱱᱟ ᱮᱱᱮᱡ ᱥᱮᱨᱮᱧ ᱨᱩ ᱠᱚ ᱚᱱᱟ ᱠᱚᱫᱚ ᱠᱚ ᱥᱮᱬᱟ ᱦᱚᱪᱚ ᱠᱟᱢᱟ ᱟᱨ ᱪᱮᱫ, ᱚᱱᱟᱜᱮ ᱟᱞᱤᱧ ᱢᱟᱱᱮ ᱩᱱᱠᱩ ᱴᱷᱮᱱ ᱢᱟᱱᱮ ᱪᱮᱫ ᱟᱭᱩ ᱵᱟᱵᱟᱣᱟᱜ ᱱᱚᱶᱟ ᱠᱚᱨᱛᱚᱵᱵᱚ ᱠᱟᱱᱟ ᱵᱟᱡᱟᱨ ᱫᱤ ᱚᱯᱥᱚᱱ ᱛᱟᱦᱮᱸ ᱨᱮᱦᱚᱸ ᱚᱱᱟ ᱠᱚᱫᱚ ᱟᱨ ᱪᱮᱫ ᱥᱟᱶᱛᱮ ᱮᱸᱻ ᱩᱱᱤ ᱡᱟᱱᱟᱢ ᱯᱟᱹᱨᱥᱤ ᱛᱮ ᱨᱚᱲ ᱥᱮᱚᱲᱟᱭ ᱢᱮ ᱟᱢ ᱦᱚᱲᱠᱩ ᱫᱤᱠᱩ ᱠᱚ ᱥᱟᱢᱟᱝ ᱨᱮᱫᱚ ᱟᱨ ᱪᱮᱫ ᱦᱚᱲ ᱯᱟᱹᱨᱥᱤ ᱛᱮᱢ ᱨᱚᱲ ᱞᱮᱠᱷᱟᱱ ᱩᱱᱠᱩ ᱦᱚᱸ ᱵᱟᱝᱠᱚ ᱵᱩᱡᱷᱟᱹᱣ ᱧᱟᱢᱟ ᱚᱱᱟ ᱦᱚᱸ ᱢᱤᱫᱴᱮᱱ ᱤᱭᱟᱹ ᱠᱟᱱ ᱜᱮᱭᱟ ᱟᱨ ᱡᱟᱦᱟᱸ ᱛᱤᱥ ᱡᱫᱤ ᱦᱚᱲ ᱦᱚᱯᱚᱱ ᱠᱚᱵᱮᱱ ᱧᱟᱢ ᱠᱚᱣᱟ ᱟᱵᱚᱣᱟᱜ ᱟᱫ ᱡᱮ ᱛᱟᱦᱞᱮ ᱩᱝᱠᱩ ᱥᱟᱶ ᱦᱚᱲ ᱥᱮᱜᱮ ᱨᱚᱲ ᱞᱮᱱᱠᱷᱟᱱ ᱵᱷᱟᱜᱮᱭᱟ ᱟᱨ ᱪᱮᱫ᱾
ᱦᱮᱸ ᱵᱷᱟᱜᱤᱜ-ᱟ ᱛᱚ᱾
ᱦᱳᱭ ᱦᱳᱭ ᱜᱚᱝᱠᱮ᱾
ᱛᱟᱯᱚᱨ ᱡᱟᱦᱟᱸᱭ ᱥᱚᱦᱚᱨ ᱠᱚᱨᱮ ᱠᱚ ᱛᱟᱸᱦᱮᱱ ᱠᱟᱱᱟ ᱦᱚᱭᱛᱳ ᱡᱟᱸᱦᱟᱱᱟᱜ ᱵᱟᱦᱟ ᱥᱚᱦᱨᱟᱭ ᱠᱚᱨᱮ, ᱢᱟᱱᱮ ᱟᱹᱛᱩ ᱚᱲᱟᱜ ᱠᱚᱨᱮ ᱡᱟᱛᱮ ᱠᱚ ᱦᱤᱡᱩᱜ ᱢᱟ᱾
ᱦᱳᱭ᱾
ᱛᱟᱦᱞᱮ ᱦᱮᱡ ᱞᱮᱠᱷᱟᱱ ᱢᱟᱱᱮ ᱩᱱᱠᱩ ᱜᱤᱫᱽᱨᱟᱹ ᱠᱚᱠᱚ ᱥᱮᱬᱟ ᱫᱟᱲᱮᱭᱟᱜ-ᱟ ᱡᱮ ᱟᱵᱚ ᱥᱚᱢᱟᱡᱽ ᱨᱮ ᱪᱮᱫᱠᱟ ᱮᱱᱮᱡ ᱥᱮᱨᱮᱧ ᱢᱮᱱᱟᱜ-ᱟ ᱪᱮᱫᱠᱟ ᱯᱩᱡᱟᱹ ᱯᱟᱨᱵᱚᱱ ᱠᱚ ᱢᱮᱱᱟᱜ-ᱟ᱾ ᱟᱨ ᱚᱱᱟ, ᱚᱱᱟ ᱠᱚ ᱡᱟᱭᱜᱟ ᱨᱮ ᱡᱩᱫᱤ ᱩᱝᱠᱩ ᱵᱟᱝᱠᱚ ᱥᱮᱴᱮᱨᱚᱜ-ᱟ ᱛᱟᱦᱞᱮ ᱩᱝᱠᱩ ᱜᱤᱫᱽᱨᱟᱹ ᱦᱚᱸ ᱵᱟᱝᱠᱚ ᱥᱮᱬᱟ ᱫᱟᱲᱮᱭᱟᱜ-ᱟ᱾
ᱦᱳᱭ ᱦᱳᱭ᱾
ᱛᱚᱵᱮ ᱦᱮᱸ ᱟᱛᱳ ᱚᱲᱟᱜ ᱨᱮᱦᱚᱸ ᱟᱹᱰᱤ ᱜᱟᱱ ᱜᱮ ᱢᱟᱱᱮ ᱯᱨᱚᱵᱞᱮᱢ ᱚᱥᱩᱵᱤᱫᱟ ᱢᱮᱱᱟᱜ-ᱟ᱾ ᱟᱛᱳ ᱚᱲᱟᱜ ᱧᱮᱞᱚᱜ ᱜᱮᱭᱟ ᱡᱟᱦᱟᱸᱟᱭ ᱟᱵᱚᱨᱮᱱ ᱥᱟᱱᱛᱟᱲ ᱠᱚ ᱵᱤᱥᱮᱥ ᱜᱤᱫᱽᱨᱟᱹ ᱮᱠᱷᱚᱱ ᱦᱚᱸ ᱧᱮᱞᱚᱜ ᱜᱮᱭᱟ᱾ ᱦᱳᱭᱛᱚ ᱚᱞᱚᱜ ᱯᱟᱲᱦᱟᱣ ᱵᱟᱫ ᱫᱤᱭᱮ ᱮᱠᱷᱚᱱ ᱦᱚᱸ ᱧᱮᱞᱚᱜ ᱜᱮᱭᱟ ᱚᱠᱮ ᱥᱮᱸᱫᱽᱨᱟ ᱵᱚᱱ ᱪᱟᱞᱟᱜ-ᱟ ᱚᱠᱟᱨᱮ ᱚᱨᱜᱮᱥᱴᱟᱨ ᱦᱩᱭᱩᱜ ᱠᱟᱱᱟ ᱚᱠᱟᱨᱮ ᱜᱩᱰᱩ ᱥᱮᱸᱫᱽᱨᱟ ᱢᱟᱱᱮ ᱵᱤᱨ ᱵᱩᱨᱩ ᱵᱚᱱ ᱫᱟᱬᱟᱱᱟ᱾ ᱟᱠᱟᱨᱮ ᱯᱷᱩᱴᱵᱚᱞ ᱠᱷᱮᱹᱞ ᱠᱚ ᱵᱤᱥᱤ ᱦᱩᱭᱩᱜ ᱠᱟᱱᱟ ᱚᱸᱰᱮ ᱡᱟᱹᱥᱛᱤ ᱵᱚᱱ ᱪᱟᱞᱟᱜ ᱠᱟᱱᱟ᱾ ᱚᱱᱟ ᱠᱚᱫᱚ ᱟᱛᱳ ᱚᱲᱟᱜ ᱨᱮ ᱢᱟᱱᱮ ᱟᱹᱰᱤ ᱡᱟᱹᱥᱛᱤ ᱦᱩᱭᱩᱜ ᱜᱮᱭᱟ᱾ ᱡᱟᱛᱮ ᱱᱤᱝᱠᱟᱹ ᱠᱚᱨᱟᱣ ᱞᱮᱠᱷᱟᱱ ᱚᱞᱚᱜ ᱯᱟᱲᱦᱟᱣ ᱥᱮᱫ ᱟᱹᱰᱤ ᱜᱮ ᱵᱟᱹᱲᱤᱡ ᱦᱩᱭᱩᱜ ᱠᱟᱱᱟ ᱩᱱᱤ ᱜᱤᱫᱽᱨᱟᱹ ᱡᱚᱠᱷᱚᱱ ᱚᱱᱠᱟᱭ ᱫᱟᱬᱟᱱᱟ᱾ ᱛᱟᱦᱞᱮ ᱚᱞᱚᱜ ᱯᱟᱲᱦᱟᱜ ᱥᱮᱫᱛᱮ ᱚᱱᱠᱟ ᱢᱚᱱᱚᱡᱳᱜᱽ ᱦᱚᱸ ᱵᱟᱭ ᱮᱢ ᱫᱟᱲᱮᱭᱟᱜ-ᱟ ᱛᱟᱦᱞᱮ ᱵᱟᱡᱟᱨ ᱨᱮ ᱡᱟᱦᱟᱸᱭ ᱠᱚ ᱛᱟᱸᱦᱮᱱᱟ᱾ ᱛᱟᱦᱚᱞᱮ ᱚᱱᱟ ᱠᱷᱮᱛᱛᱤᱨ ᱛᱮ ᱟᱹᱰᱤᱴᱟᱝ ᱜᱟᱭᱤᱰ ᱨᱮ ᱠᱚ ᱛᱟᱦᱮᱱᱟ ᱢ ᱚᱱᱟᱮ ᱚᱞᱚᱜ ᱯᱟᱲᱦᱟᱣ ᱥᱟᱶ ᱢᱤᱫᱴᱟᱝ ᱡᱩᱠᱛᱚ ᱠᱚ ᱛᱟᱦᱮᱱᱟ ᱥᱚᱵᱽ ᱥᱚᱢᱚᱭ᱾ ᱟᱱᱮ ᱟ ᱟᱹᱛᱩᱳ ᱚᱲᱟᱜ ᱨᱮ ᱩ ᱢᱟᱱᱮᱛᱳ ᱚᱲᱟᱜ ᱚᱱᱟ ᱢᱤᱫᱴᱮᱱ ᱯᱨᱚᱵᱞᱮᱢ ᱧᱮᱞᱚᱜ ᱜᱮᱭᱟ ᱾ ᱛᱚ ᱟᱛᱳ ᱚᱲᱟᱜ ᱨᱮ ᱡᱟᱦᱟᱸᱭ ᱠᱚ ᱛᱟᱦᱮᱱᱟ ᱩᱱ ᱚᱲᱟᱜ ᱦᱚᱲᱚᱸ ᱠᱟᱹᱴᱤᱡ ᱜᱟᱭᱤᱰ ᱫᱚ ᱛᱟᱦᱮᱸ ᱫᱚᱨᱠᱟᱨ ᱡᱮ ᱜᱤᱫᱽᱨᱟᱹ ᱚᱠᱟ ᱛᱮᱠᱚ ᱪᱟᱞᱟᱜ ᱠᱟᱱᱟ ᱯᱟᱲᱦᱟᱣ ᱵᱟᱹᱜᱤ ᱠᱟᱛᱮᱜ ᱾ ᱛᱚ ᱚᱱᱟ ᱠᱟᱛᱮᱜ ᱜᱟᱭᱤᱰ ᱦᱚᱸ ᱧᱮᱞ ᱫᱚᱨᱠᱟᱨ ᱡᱮ ᱚᱱᱠᱟ ᱩᱫᱽᱢᱹᱣ ᱟᱞᱚ ᱠᱚ ᱫᱟᱬᱟᱱ ᱢᱟ ᱾ ᱯᱟᱲᱦᱟᱣ ᱥᱮᱫ ᱜᱮ ᱵᱮᱥᱤ ᱢᱚᱱᱚᱡᱳᱜᱽ ᱠᱚ ᱮᱢ ᱢᱟ ᱾ ᱢᱟᱱᱮ ᱮᱠᱷᱚᱱᱳ ᱧᱮᱞᱚᱜ ᱜᱮᱭᱟ ᱥᱮᱸᱫᱽᱨᱟ ᱵᱮᱥᱤ ᱠᱚ ᱜᱮ ᱪᱟᱞᱟᱜ ᱠᱟᱱᱟ ᱜᱩᱰ ᱥᱮᱸᱫᱽᱨᱟ ᱚᱠᱟᱨᱮ ᱯᱷᱟᱹᱥᱤ ᱴᱟᱹᱥᱤ ᱚᱰᱟᱣ ᱾ ᱢᱟᱱᱮ ᱩᱫᱢ ᱴᱟᱭᱤᱢ ᱵᱮᱥᱤ ᱠᱚ ᱠᱷᱟᱴᱟᱣ ᱫᱟ ᱚᱞᱚᱜ ᱯᱟᱲᱦᱟᱜ ᱥᱮᱫ ᱫᱚ ᱥᱮᱨᱚᱠᱚᱢ ᱴᱟᱭᱤᱢ ᱫᱚ ᱵᱟᱝᱠᱚ ᱮᱢ ᱫᱟ ᱾
ᱦᱳᱭ,
ᱢᱟᱱᱮ ᱱᱚᱸᱰᱮ ᱦᱚᱸ ᱠᱟᱹᱴᱤᱡ ᱜᱟᱨᱡᱮᱱᱟᱜ ᱦᱚᱸ ᱠᱟᱹᱴᱤᱡ ᱵᱷᱟᱜᱤ ᱫᱟᱭᱤᱛᱛᱚ ᱦᱟᱛᱟᱣ ᱫᱚᱨᱠᱟᱨ ᱡᱮ ᱜᱤᱫᱽᱨᱟᱹ ᱚᱠᱟᱛᱮ ᱪᱟᱞᱟᱜ ᱠᱟᱱᱟ ᱵᱟᱭ ᱪᱟᱞᱟᱜ ᱠᱟᱱᱟ ᱟᱨ ᱟᱛᱳ ᱚᱲᱟᱜ ᱨᱮᱱ ᱜᱮ ᱜᱤᱫᱽᱨᱟᱹ ᱜᱮ ᱵᱮᱥᱤ ᱵᱤᱱ ᱧᱮᱞ ᱠᱚᱣᱟ ᱦᱟᱱᱛᱮ ᱱᱟᱛᱮ ᱯᱷᱩᱴᱵᱚᱞ ᱠᱷᱮᱞ ᱵᱮᱥᱤ ᱠᱚ ᱪᱟᱞᱟᱜ ᱠᱟᱱᱟ ᱾ ᱟᱱᱮ ᱚᱠᱟ ᱠᱷᱮᱞ ᱦᱩᱭᱩᱜ ᱠᱟᱱᱟ ᱦᱟᱸᱰᱮ ᱪᱟᱞᱟᱣ ᱠᱟᱛᱮ ᱫᱩᱲᱩᱵ ᱟᱠᱟᱱᱟ ᱥᱮᱛᱟᱜ ᱠᱷᱚᱱ ᱢᱟᱡᱟᱱ ᱯᱮ ᱦᱚᱯᱚᱱᱫᱤ ᱚᱸᱰᱮ ᱜᱮ ᱛᱟᱦᱮᱸᱭᱮᱱᱟᱭ ᱚᱱᱠᱟ ᱦᱚᱸ ᱧᱮᱞᱚᱜ ᱠᱟᱱᱟ ᱾ ᱠᱟᱱ ᱜᱮᱭᱟ
ᱜᱚᱝᱠᱮ ᱟᱫᱚ ᱢᱟ ᱞᱟᱹᱭᱵᱤᱱ
ᱢᱟᱱᱮ ᱮᱢᱚᱱ ᱡᱤᱱᱤᱥ ᱠᱚᱨᱟᱣ ᱦᱩᱭᱩᱜᱼᱟ ᱡᱟᱛᱮ ᱥᱚᱵᱫᱤᱠᱮᱛᱮ ᱢᱮᱱᱴᱮᱱ ᱛᱟᱦᱮᱱᱟ ᱡᱷᱚᱛᱚ ᱥᱮᱫ ᱜᱮ ᱢᱟᱱᱮ ᱚᱞᱚᱜ ᱯᱟᱲᱦᱟᱣ ᱥᱮᱫ ᱟᱞᱚ ᱜᱳᱞᱢᱟᱞᱚᱜ ᱢᱟ ᱮᱠᱟᱞ ᱡᱮ ᱚᱱᱟ ᱠᱷᱮᱞ ᱵᱟᱹᱲᱤᱡᱼᱟ ᱚᱱᱟ ᱡᱤᱱᱤᱥ ᱵᱟᱝ ᱠᱟᱱᱟ ᱠᱷᱮᱞ ᱠᱟᱛᱮᱜᱦᱚᱸ ᱮᱠᱷᱚᱱ ᱟᱹᱰᱤ ᱡᱟᱭᱜᱟ ᱨᱮᱱ ᱜᱮ ᱢᱮᱱᱟᱜ ᱵᱚᱱᱟ ᱡᱮ ᱵᱷᱟᱜᱤ ᱡᱟᱭᱜᱟ ᱨᱮ ᱪᱟᱞᱟᱣ ᱟᱠᱟᱱᱟ, ᱵᱷᱟᱜᱮ ᱠᱞᱟᱵᱽ ᱨᱮ ᱠᱚ ᱠᱷᱮᱞ ᱠᱟᱱᱟ ᱮᱵᱚᱝ ᱥᱮᱨᱚᱠᱚᱢ ᱪᱟᱞᱟᱣ ᱠᱟᱛᱮ ᱪᱟᱹᱠᱨᱤ ᱠᱚᱦᱚᱸ ᱠᱚ ᱧᱟᱢ ᱵᱟᱲᱟ ᱟᱠᱟᱫᱟ ᱾ ᱛᱚ ᱠᱷᱮᱞ ᱦᱚᱸ ᱵᱷᱟᱜᱮ ᱜᱮᱭᱟ ᱾ ᱛᱚᱵᱮ ᱢᱟᱱᱮ ᱚᱞᱚᱜ ᱯᱟᱲᱦᱟᱜ ᱵᱟᱫᱽ ᱫᱤᱭᱮ ᱠᱷᱮᱞ ᱫᱚ ᱟᱹᱞᱤᱧ ᱵᱮᱠᱛᱤᱜᱚᱛᱚ ᱞᱤᱧ ᱢᱚᱱᱮᱭᱟ ᱡᱮ ᱚᱱᱟ ᱩᱱᱟᱹᱜᱴᱟᱜ ᱫᱚ ᱩᱪᱤᱛ ᱫᱚ ᱵᱟᱝ ᱠᱟᱱᱟ ᱯᱟᱲᱦᱟᱣ ᱫᱚᱦᱚᱭ ᱵᱤᱱ ᱮᱠᱟᱞ ᱜᱮ ᱵᱷᱟᱹᱜᱤ ᱦᱩᱭᱩᱜᱼᱟ ᱾ ᱚᱱᱠᱟ ᱦᱚᱸ ᱵᱟᱝ ᱠᱟᱱᱟ ᱾
ᱦᱳᱭ ᱦᱳᱭ ᱦᱳᱭ᱾ ᱜᱚᱝᱠᱮ ᱡᱟᱦᱟᱸ ᱵᱤᱱ ᱢᱮᱱᱠᱮᱜ ᱫᱚ ᱪᱮᱫ ᱢᱟᱱᱮ ᱟᱵᱩ ᱫᱚ ᱯᱟᱲᱦᱟᱣ ᱞᱟᱹᱜᱤᱫ ᱫᱚ ᱵᱟᱡᱟᱨ ᱫᱤᱥᱚᱢ ᱫᱚ ᱪᱟᱞᱟᱣ ᱜᱮ ᱦᱩᱭᱩᱜ ᱛᱟᱵᱩᱱᱟ ᱟᱨ ᱪᱮᱫ ᱢᱟᱱᱮ ᱟᱨ ᱟᱵᱚ ᱡᱟᱦᱟᱸ ᱠᱚ ᱯᱟᱲᱦᱟᱣ ᱞᱟᱹᱜᱤᱫ ᱡᱮᱦᱮᱛᱩ ᱞᱟᱴᱩ ᱞᱟᱴᱩ ᱠᱚᱞᱮᱡᱽ ᱠᱚ ᱥᱮ ᱤᱭᱩᱱᱤᱵᱷᱟᱨᱥᱤᱴᱤ ᱠᱚ ᱚᱱᱟ ᱠᱚᱫᱚ ᱵᱟᱡᱟᱨ ᱫᱤᱥᱚᱢ ᱨᱮᱜᱮ ᱥᱮ ᱢᱮᱱᱟᱜᱼᱟ ᱟᱨ ᱪᱮᱫ?
ᱦᱮᱸ
ᱟᱨ ᱢᱮ ᱟᱹᱞᱤᱧ ᱢᱚᱱᱮᱭᱟ ᱢᱟᱱᱮ ᱵᱚᱞ ᱠᱷᱮᱞ ᱦᱚ ᱟᱹᱰᱤ ᱱᱟᱯᱟᱭ ᱜᱮᱭᱟ, ᱥᱟᱶᱛᱮ ᱚᱞᱚᱜ ᱥᱟᱯᱲᱟᱣ ᱦᱚᱸ ᱠᱟᱹᱴᱤᱡ ᱫᱚ ᱞᱟᱹᱠᱛᱤ ᱠᱟᱱ ᱜᱮᱭᱟ ᱟᱢ ᱡᱮ ᱢᱟᱱᱮ ᱢᱟᱱᱮ ᱵᱚᱞ ᱠᱷᱮᱞ ᱛᱮ ᱱᱟᱯᱟᱭ ᱜᱮ ᱟᱹᱰᱤᱜᱮᱢ ᱵᱷᱟᱜᱤᱭᱟ ᱢᱮᱱᱠᱷᱟᱱ ᱠᱷᱟᱱ ᱚᱸᱰᱮ ᱦᱤᱞᱟᱣ ᱠᱟᱛᱮᱜ ᱟᱢ ᱡᱩᱫᱤ ᱡᱩᱫᱤ ᱢᱤᱫ ᱵᱟᱨ ᱠᱟᱛᱷᱟ ᱢᱮᱱ ᱞᱟᱹᱜᱤᱫ ᱠᱚ ᱢᱮᱛᱟᱢᱟ ᱟᱨ ᱡᱩᱫᱤ ᱚᱱᱟ ᱠᱟᱛᱷᱟ ᱩᱱᱠᱩᱣᱟᱜ ᱨᱚᱲ ᱜᱮ ᱡᱩᱫᱤ ᱵᱟᱢ ᱵᱩᱡᱷᱟᱹᱣ ᱫᱟᱲᱮᱭᱟᱜᱼᱟ ᱾ ᱛᱟᱦᱚᱞᱮ ᱮ ᱚᱠᱟᱞᱮᱠᱟ ᱦᱩᱭᱩᱜᱼᱟ ᱟᱨᱠᱤ, ᱢᱟᱱᱮ ᱠᱤᱪᱷᱩ ᱫᱚ ᱯᱟᱲᱦᱟᱣ ᱫᱚ ᱠᱤᱪᱷᱩ ᱞᱟᱹᱠᱛᱤ ᱠᱟᱱ ᱜᱮᱭᱟ ᱟᱨ ᱪᱮᱫ ᱾ ᱦᱳᱭ ᱡᱮᱦᱮᱛᱩ ᱟᱢ ᱡᱟᱦᱟᱸ ᱴᱟᱠᱟ ᱯᱚᱭᱥᱟ ᱠᱚ ᱩᱱᱠᱩ ᱠᱚ ᱚᱸᱰᱮ ᱠᱚ ᱮᱢᱟᱢᱟ ᱾ ᱛᱤᱱᱟᱹᱜ ᱜᱟᱱ ᱠᱚ ᱮᱢᱟᱫ ᱢᱮᱭᱟ ᱥᱮ ᱪᱮᱫ ᱞᱮᱠᱟ ᱵᱷᱟᱵᱽᱛᱮ ᱛᱚᱠᱷᱚᱱ ᱫᱚ ᱟᱢᱟᱜ ᱢᱤᱫᱴᱮᱱ ᱰᱤᱢᱟᱱᱰ ᱦᱩᱭᱩᱜ ᱛᱟᱢᱟ ᱾ ᱟᱢ ᱚᱠᱟ ᱞᱮᱠᱟ ᱵᱷᱟᱜᱤᱢ ᱠᱷᱮᱞᱟ ᱢᱤᱫᱴᱮᱱ ᱤᱡᱮᱨ ᱨᱮ ᱛᱤᱱᱟᱹᱜ ᱜᱟᱱᱮᱢ ᱪᱟᱨᱡ ᱠᱚᱢ ᱦᱟᱛᱟᱣᱟ ᱥᱟᱶᱛᱮ ᱟᱢ ᱢᱟᱱᱮ ᱴᱟᱠᱟ ᱯᱚᱭᱥᱟ ᱢᱮ ᱯᱟᱲᱦᱟᱜ ᱫᱚ ᱠᱤᱪᱷᱩ ᱥᱮᱸᱪᱮᱫ ᱫᱚ ᱟᱢ ᱫᱚ ᱞᱟᱹᱠᱛᱤ ᱠᱟᱱ ᱛᱟᱢ ᱜᱮᱭᱟ ᱾
ᱦᱮᱸ ᱞᱟᱹᱠᱛᱤ ᱠᱟᱱ ᱜᱮᱭᱟ ᱛᱚ ᱾
ᱦᱳᱭ ᱦᱳᱭ ᱜᱚᱝᱠᱮ ᱵᱟᱠᱷᱟᱱ ᱫᱚ ᱟᱹᱰᱤ ᱜᱮ ᱚᱥᱩᱵᱤᱫᱷᱟ ᱨᱮ ᱴᱟᱠᱟ ᱯᱚᱭᱥᱟ ᱦᱚᱸ ᱱᱟᱦᱟᱜ ᱫᱚ ᱟᱢ ᱡᱩᱫᱤ ᱯᱟᱲᱦᱟᱜ ᱠᱚ ᱵᱟᱢ ᱵᱟᱲᱟᱭ ᱠᱷᱟᱡ ᱴᱟᱠᱟ ᱯᱚᱭᱥᱟ ᱡᱩᱫᱤ ᱯᱟᱲᱦᱟᱜ ᱚᱞᱚᱜ ᱯᱟᱲᱦᱟᱜ ᱠᱚ ᱡᱩᱫᱤ ᱞᱟᱭᱤᱱ ᱨᱮ ᱵᱟᱢ ᱛᱟᱦᱮᱱᱟ ᱠᱤᱪᱷᱩ ᱵᱟᱢ ᱮᱠᱟᱞ ᱜᱮ ᱵᱟᱢ ᱤᱭᱟᱹᱜᱼᱟ ᱛᱟᱦᱞᱮ ᱟᱢ ᱟᱹᱰᱤᱜ ᱜᱮ ᱚᱥᱩᱵᱤᱫᱟ ᱦᱩᱭᱩᱜ ᱛᱟᱢᱟ ᱴᱟᱠᱟ ᱯᱚᱭᱥᱟ ᱞᱮᱠᱟ ᱠᱷᱚᱱ ᱮᱛᱚᱦᱚᱵ ᱠᱟᱛᱮᱫ ᱟᱭᱢᱟ ᱠᱤᱪᱷᱩ ᱜᱮ᱾ ᱟᱨᱪᱮ
ᱦᱮᱸ, ᱚᱥᱩᱵᱤᱫᱟ ᱫᱚ ᱦᱩᱭᱩᱜ ᱜᱮᱭᱟ ᱛᱚ
ᱦᱳᱭ ᱦᱳᱭ ᱜᱚᱝᱠᱮ
ᱦᱩᱸ ᱢᱟᱱᱮ ᱯᱟᱲᱦᱟᱣ ᱫᱚ ᱟᱹᱰᱤ ᱜᱮ ᱢᱟᱱᱮ ᱞᱟᱹᱠᱛᱤ ᱠᱟᱱ ᱜᱮᱭᱟ᱾ ᱟᱨ ᱧᱮᱞᱚᱜ ᱠᱟᱱᱟ ᱟᱹᱰᱤ ᱠᱚᱢ ᱠᱚᱢ ᱵᱚᱭᱮᱥ ᱨᱮᱜᱮ ᱟᱛᱳ ᱚᱲᱟᱜ ᱠᱚᱨᱮᱱ ᱜᱤᱫᱽᱨᱟᱹ ᱠᱚ ᱯᱟᱲᱦᱟᱜ ᱠᱚ ᱵᱟᱹᱜᱤᱭᱮᱫᱟ᱾ ᱢᱟᱱᱮ ᱫᱤᱭᱮ ᱚᱱᱛᱮ ᱠᱟᱹᱢᱤ ᱴᱟᱹᱢᱤ ᱠᱚ ᱪᱟᱞᱟᱜ ᱠᱟᱱᱟ᱾ ᱢᱟᱱᱮ ᱚᱱᱟ ᱚᱲᱟᱜ ᱦᱚᱲ ᱦᱚᱸ ᱠᱟᱹᱴᱤᱡ ᱱᱤᱭᱟᱹ ᱵᱮᱯᱟᱨ ᱨᱮ ᱵᱩᱡᱷᱟᱹᱣ ᱞᱟᱹᱠᱛᱤ ᱠᱟᱱᱟ᱾ ᱡᱮ ᱯᱟᱲᱦᱟᱣ ᱢᱮᱫᱴᱟᱝ ᱢᱟᱱᱮ ᱡᱚᱛᱚᱴᱟ ᱥᱚᱢᱵᱷᱚᱵ ᱪᱮᱛᱟᱱ ᱥᱮᱫ ᱯᱟᱲᱦᱟᱜ ᱢᱟᱭ ᱛᱚ ᱠᱟᱹᱢᱤ ᱫᱚ ᱥᱟᱨᱟ ᱡᱤᱵᱚᱱ ᱜᱮ ᱠᱟᱹᱢᱤ ᱦᱩᱭᱩᱜᱼᱟ᱾ ᱩᱱᱤ ᱚᱞᱯᱚ ᱵᱚᱭᱮᱥ ᱨᱮ ᱠᱟᱹᱢᱤ ᱠᱚ ᱪᱟᱞᱟᱜ ᱠᱟᱱᱟ ᱚᱞᱚᱜ ᱯᱟᱲᱦᱟᱜ ᱵᱟᱹᱜᱤ ᱫᱤᱭᱮ᱾ ᱚᱱᱟ ᱧᱮᱞ ᱧᱮᱞᱚᱜ ᱠᱟᱱᱟ ᱦᱚᱭᱛᱚ ᱡᱟᱦᱟᱸᱭ ᱢᱮᱫᱴᱟᱝ ᱢᱟᱫᱷᱚᱢᱤᱠ ᱮ ᱮᱢ ᱠᱮᱫᱟᱭ ᱫᱤᱭᱮ ᱩᱱᱤ ᱪᱟᱞᱟᱣ ᱮᱱᱟ ᱵᱟᱭᱨᱮ ᱠᱟᱹᱢᱤ ᱛᱚ ᱚᱱᱠᱟ ᱠᱚ ᱧᱮᱞᱚᱜ ᱠᱟᱱ ᱜᱮᱭᱟ ᱠᱟᱹᱢᱤ ᱫᱚ ᱥᱟᱨᱟ ᱡᱤᱵᱚᱱ ᱛᱟᱦᱮᱸᱱᱟ᱾ᱠᱤᱱᱛᱩ ᱚᱞᱚᱜ ᱯᱟᱲᱦᱟᱜ ᱡᱤᱵᱚᱱ ᱨᱮ ᱢᱤᱫ ᱫᱷᱟᱣ ᱜᱮᱵᱤᱱ ᱯᱟᱲᱦᱟᱜᱼᱟ᱾
ᱦᱳᱭ ᱦᱳᱭ ᱦᱳᱭ ᱜᱚᱝᱠᱮ ᱮᱠᱵᱟᱨᱮ
ᱛᱚ ᱚᱱᱟ ᱠᱚ ᱠᱚᱨᱟᱣ ᱞᱮᱠᱷᱟᱱ ᱟᱹᱰᱤ ᱜᱮ ᱱᱟᱯᱟᱭᱚᱜᱼᱟ ᱞᱤᱧ ᱢᱚᱱᱮᱭᱟ᱾ ᱚᱞᱚᱜ ᱯᱟᱲᱦᱟᱜ ᱫᱚ ᱟᱹᱰᱤᱜᱮ ᱫᱚᱨᱠᱟᱨ ᱠᱟᱱ ᱜᱮᱭᱟ ᱾
ᱦᱳ, ᱦᱳᱭ, ᱜᱚᱝᱠᱮ ᱚᱱᱟ ᱵᱤᱥᱚᱭ ᱠᱟᱛᱮᱫ ᱫᱚ ᱜᱟᱨᱡᱮᱱ ᱪᱮᱛᱟᱱ ᱜᱮ ᱠᱟᱹᱴᱤᱡ ᱩᱱᱠᱩ ᱢᱟᱱᱮ ᱠᱟᱹᱴᱤᱡ ᱟᱠᱚᱨᱮᱱ ᱜᱤᱫᱽᱨᱟᱹ ᱠᱚ ᱵᱩᱡᱷᱟᱹᱣ ᱩᱪᱤᱫ ᱠᱟᱱᱟ ᱡᱮ ᱵᱟᱹᱵᱩ ᱡᱮ ᱠᱟᱹᱢᱤ ᱫᱚ ᱟᱢ ᱫᱚ ᱱᱤᱛᱚᱜ ᱫᱚ ᱟᱢᱟᱜ ᱦᱚᱸ ᱩᱢᱮᱨ ᱦᱚᱸ ᱠᱚᱢ ᱜᱮᱛᱟᱢᱟ ᱟᱨ ᱥᱟᱶ ᱟᱢ ᱠᱷᱟᱹᱞᱤ ᱦᱚᱲᱢᱚ ᱥᱮᱱᱜᱮ ᱩᱛᱱᱟᱹᱣ ᱦᱩᱭ ᱠᱟᱱ ᱛᱟᱢᱟ, ᱢᱮᱱᱠᱷᱟᱱ ᱩᱱᱟᱹᱜ ᱦᱚᱲᱢᱚ ᱫᱚ ᱠᱮᱴᱮᱡ ᱟᱣᱨᱤᱭᱟᱜ ᱛᱟᱢᱟ‌᱾ ᱢᱟᱱᱮ ᱦᱚᱲᱢᱚ ᱠᱮᱴᱮᱡ ᱱᱟᱦᱚᱛᱚ ᱚᱛᱚ ᱛᱟᱦᱮᱱᱟ ᱟᱨ ᱪᱮᱫ ᱢᱟᱱᱮ ᱡᱚᱠᱷᱚᱱ ᱠᱚᱢ ᱢᱟᱸᱨ ᱫᱚ ᱟᱨ ᱪᱮᱫ ᱱᱟᱦᱟᱜ ᱫᱚ ᱥᱟᱨ ᱠᱚᱵᱚᱱ ᱡᱚᱢᱮᱫ ᱛᱮ ᱦᱚᱲᱢᱚ ᱠᱚᱨᱮᱱᱟᱜ ᱦᱚᱸ ᱯᱳᱞᱴᱨᱤ ᱥᱤᱢ ᱠᱟ ᱠᱚ ᱟᱨ ᱪᱮᱫ, ᱠᱚ, ᱢᱚᱴᱟᱜ ᱠᱟᱱᱟ ᱠᱚ ᱟᱨ ᱪᱮᱫ ᱢᱮᱱᱠᱷᱟᱱ ᱮ ᱠᱷᱟᱞᱤ ᱩᱱᱤ ᱧᱮᱞ ᱛᱮᱜᱮ ᱢᱮᱱᱠᱦᱟᱱ, ᱩᱱᱤᱟᱜ ᱡᱟᱝ ᱠᱚᱦᱚᱸ ᱩᱱᱟᱹᱜ ᱟᱣᱨᱤ ᱠᱮᱴᱮᱡᱚᱜ ᱛᱟᱭᱟ ᱡᱟᱦᱟᱸ ᱛᱤᱱᱟᱹᱜ ᱩᱱᱤ ᱢᱟᱱᱮ ᱞᱟᱛ ᱞᱟᱹᱠᱛᱤ ᱠᱟᱱᱟ᱾ ᱟᱨ ᱠᱚᱢ ᱩᱢᱮᱨ ᱨᱮ ᱚᱱᱠᱟ ᱫᱟᱲᱮ ᱠᱚ ᱩᱫᱩᱜ ᱠᱟᱛᱮᱫ ᱠᱚ ᱪᱟᱞᱟᱜ ᱠᱟᱱᱟ᱾ ᱢᱮᱱᱠᱷᱟᱱ ᱵᱟᱠᱚ ᱵᱩᱡᱷᱟᱹᱣ ᱫᱟᱲᱮᱭᱟᱜ ᱠᱟᱱᱟ ᱟᱢ ᱠᱚᱢ ᱩᱢᱮᱨ ᱨᱮᱢ ᱠᱟᱹᱢᱤ ᱞᱮᱠᱷᱟᱱ ᱚᱱᱟ ᱦᱚᱲᱢᱚ ᱨᱮᱱᱟᱜ ᱤᱯᱷᱮᱠᱴ ᱪᱮᱫ ᱯᱟᱲᱟᱜᱼᱟ᱾ ᱡᱮ ᱠᱚᱢ ᱩᱢᱮᱨ ᱨᱮᱢ ᱠᱟᱹᱢᱤ ᱞᱮ ᱠᱷᱟᱱ ᱫᱚ ᱟᱨ ᱪᱮᱫ ᱡᱟᱦᱟᱸ ᱟᱢᱟᱜ ᱡᱟᱝ ᱟᱹᱣᱨᱤ ᱥᱚᱠᱛᱚ ᱠᱷᱚᱱᱜᱮ ᱡᱩᱫᱤ ᱚᱱᱠᱟᱢ ᱠᱟᱹᱢᱤᱭᱟ ᱟᱹᱰᱤ ᱡᱟᱹᱥᱛᱤ, ᱛᱟᱦᱞᱮ ᱚᱱᱟ ᱡᱟᱝ ᱟᱥᱛᱮ ᱟᱥᱛᱮ ᱢᱟᱱᱮ ᱠᱚᱢᱡᱩᱨᱤᱜ ᱛᱟᱢᱟ ᱟᱨᱠᱤ᱾
ᱦᱮᱸ ᱠᱚᱢ ᱡᱩᱨᱤ ᱦᱩᱭᱩᱜ ᱜᱮᱭᱟ ᱛᱚ᱾
ᱦᱳᱭ ᱦᱳᱭ ᱜᱚᱝᱠᱮ, ᱢᱟᱱᱮ ᱟᱵᱮᱱᱟᱜ ᱡᱟᱦᱟᱸ ᱡᱟᱝ ᱠᱚ ᱚᱱᱟ ᱠᱚ ᱡᱩᱫᱤ ᱟᱹᱣᱨᱤ ᱥᱚᱠᱛᱚ ᱠᱷᱚᱱ ᱡᱩᱫᱤ ᱚᱱᱠᱟᱱᱟᱜ ᱞᱟᱹᱴᱩ ᱞᱟᱹᱴᱩ ᱵᱮᱱ ᱤᱭᱟᱹᱭᱟ ᱛᱟᱦᱚᱞᱮ ᱚᱱᱟ ᱠᱚ ᱪᱮᱛᱟᱱ ᱨᱮ ᱚᱱᱟ ᱪᱮᱛᱟᱱ ᱨᱮ ᱮᱯᱷᱮᱠᱴ ᱯᱟᱲᱟᱜᱼᱟ᱾ ᱟᱨ ᱪᱮᱫ?
ᱦᱮᱸ ᱮᱯᱷᱮᱠᱴ ᱫᱚ ᱯᱟᱲᱟᱜ-ᱟ ᱛᱚ᱾
ᱦᱳᱭ ᱜᱚᱝᱠᱮ ᱟᱵ ᱢᱮᱱᱠᱷᱟᱱ ᱟᱵᱮᱱ ᱫᱚ ᱵᱟᱵᱮᱱ ᱵᱩᱡᱷᱟᱹᱣ ᱫᱟᱲᱮᱭᱟᱜᱼᱟ᱾ ᱱᱚᱣᱟ ᱠᱚᱫᱚ ᱜᱚᱵᱟᱵᱟᱟᱜ ᱜᱮ ᱩᱱᱠᱩᱩᱜ ᱜᱮ ᱟᱨ ᱪᱮᱫ ᱵᱩᱡᱷᱟᱹᱣ ᱞᱟᱹᱠᱛᱤ ᱠᱟᱱ ᱛᱟᱠᱚᱣᱟ, ᱡᱮ ᱜᱤᱫᱽᱨᱟᱹ ᱪᱮᱫ ᱦᱸ ᱟᱯᱮ ᱫᱚ ᱮᱠᱷᱚᱱ ᱦᱚᱸ ᱢᱟᱱᱮ ᱦᱩᱰᱤᱧ ᱜᱮᱭᱟᱢ ᱠᱟᱹᱢᱤ ᱫᱚ ᱟᱢ ᱥᱟᱨᱟ ᱵᱚᱪᱷᱚᱨ ᱜᱮ ᱠᱟᱹᱢᱤ ᱦᱩᱭᱩᱜ ᱛᱟᱢᱟ ᱦᱟᱜ ᱟᱢ ᱫᱚ ‌ ᱞᱟᱴᱩ ᱞᱮᱱᱠᱷᱟᱱ ᱜᱮ, ᱦᱳᱭ ᱢᱮᱱᱠᱷᱟᱱ ᱚᱞᱚᱜ ᱯᱟᱲᱦᱟᱜ ᱫᱚ ᱢᱤᱫ ᱚᱠᱛᱚ ᱜᱮᱢ ᱧᱟᱢᱟ ᱢᱮᱱᱠᱷᱟᱱ, ᱛᱟᱭᱚᱢ ᱛᱮ ᱧᱟᱢ ᱨᱮᱦᱚᱸ ᱛᱚᱠᱷᱚᱱ ᱫᱚ ᱟᱢ ᱞᱟᱡᱟᱣ ᱛᱟᱦᱮᱱ ᱛᱟᱢᱟ ᱟᱹᱰᱤ ᱠᱤᱪᱷᱩ ᱛᱚᱠᱷᱚᱱ ᱫᱚ ᱟᱢ ᱯᱟᱲᱦᱟᱣ ᱠᱚᱨᱮ ᱦᱚᱸ ᱢᱚᱱ ᱵᱟᱢ ᱟᱨ ᱱᱤᱛᱚᱜ ᱫᱚ ᱚᱞᱚᱜ ᱡᱤᱭᱚᱱ ᱨᱮᱜᱮ ᱵᱷᱟᱹᱜᱤᱭᱟ ᱪᱤᱫ ᱪᱮᱫ